ᱟᱫᱚᱜ ᱦᱮᱞᱳ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱱᱟᱯᱟᱭ ᱵᱟᱲᱟ ᱜᱮᱭᱟ ᱦᱮᱸ ᱱᱤᱭᱟᱹ ᱜᱷᱟᱹᱲᱤᱡ ᱫᱚ ᱱᱟᱯᱟᱭ ᱵᱟᱲᱟ ᱜᱮᱭᱟ
ᱪᱮᱫ ᱵᱮᱱ ᱪᱤᱠᱟᱹ ᱵᱟᱲᱟᱭᱮᱫᱟ ᱛᱚᱵᱮ
ᱪᱤᱠᱟᱹ ᱫᱚ ᱪᱮᱫ ᱦᱚᱸ ᱵᱟᱝ ᱫᱩᱲᱩᱵ ᱦᱩᱭ ᱟᱠᱟᱱᱟ ᱫᱟᱨᱮ ᱦᱮᱢᱟᱞ ᱩᱢᱩᱞ ᱨᱮ ᱱᱟᱥᱮ ᱱᱟᱥᱮ ᱥᱮᱛᱟᱜ ᱠᱷᱚᱱᱟᱜ ᱜᱮ ᱫᱚᱢᱮ ᱜᱚᱨᱚᱢ ᱟᱹᱭᱠᱟᱹᱜ ᱠᱟᱱᱟ
ᱦᱩᱸ ᱜᱚᱨᱚᱢ ᱢᱟ ᱯᱩᱨᱟᱹ ᱜᱚᱨᱚᱢ ᱟᱹᱭᱠᱟᱹᱜ ᱠᱟᱱ
ᱜᱚᱨᱚᱢ ᱜᱮ ᱟᱹᱭᱠᱟᱹᱜ ᱠᱟᱱᱟ ᱱᱮᱛᱚᱜ ᱫᱚ
ᱦᱮᱸ
ᱨᱤᱢᱤᱞ ᱫᱷᱟᱨᱟᱣ ᱟᱠᱟᱫᱟ ᱱᱟᱥᱮᱭᱟᱜ ᱟᱞᱮᱥᱮᱫ ᱢᱟ ᱛᱷᱚᱲᱟ ᱛᱷᱩᱲᱤ
ᱦᱚᱸ ᱵᱟᱝ ᱟᱞᱮ ᱫᱚ ᱨᱤᱢᱤᱞ ᱫᱚ ᱵᱟᱝ ᱥᱤᱛᱩᱝ ᱠᱟᱱᱟ ᱵᱮᱲᱟᱭ ᱨᱟᱠᱟᱵ ᱠᱟᱱᱟ ᱦᱳᱭ
ᱥᱤᱛᱩᱝ ᱫᱷᱟᱨᱟ ᱢᱮᱱᱟᱜᱼᱟ ᱚᱱᱟᱛᱮ
ᱦᱮᱸ
ᱟᱫᱚ ᱱᱤᱛᱚᱜ ᱫᱷᱤᱨᱮ ᱫᱷᱤᱨᱮ ᱥᱤᱛᱩᱝ ᱫᱟᱭ ᱱᱟᱸᱜ ᱨᱤᱢᱤᱞ ᱫᱚ ᱨᱤᱢᱤᱞ ᱠᱟᱜ ᱛᱟᱦᱮᱱ ᱜᱮᱭᱟ ᱵᱚᱞᱮ
ᱟᱪᱪᱷᱟ
ᱱᱤᱛᱚᱜ ᱫᱟ. ᱛᱟ. ᱽᱱᱤ ᱠᱚ ᱦᱩᱭ ᱵᱟᱲᱟᱭᱱᱟ ᱵᱚᱨᱚᱥ ᱠᱚ ᱦᱩᱭ ᱵᱟᱲᱟᱭᱮᱱᱟ
ᱦᱮᱸ ᱫᱟᱹᱛᱟᱹᱱᱤ ᱠᱚᱦᱚᱸ ᱦᱩᱭ ᱟᱠᱟᱱᱟ ᱱᱟᱥᱮᱱᱟᱜ ᱡᱚᱢ ᱦᱚᱸ ᱦᱩᱭ ᱟᱠᱟᱱᱟ ᱠᱷᱟᱹᱡᱟᱹᱲᱤ ᱠᱚ
ᱦᱮᱸ ᱱᱟᱥᱛᱟ ᱚᱱᱟ ᱫᱚ ᱪᱤᱠᱟ ᱡᱟᱹᱨᱩᱲ ᱠᱟᱱ ᱜᱮᱭᱟ ᱥᱮᱛᱟᱜ ᱨᱮᱫᱚ ᱚᱱᱟ ᱫᱚ ᱛᱷᱚᱲᱟ ᱛᱷᱩᱲᱤ ᱫᱚ ᱚ ᱢᱚᱸᱡᱽ ᱧᱚᱜ ᱟᱹᱭᱠᱟᱹᱜ ᱛᱟᱦᱮᱱᱟ ᱟᱨ ᱟᱨ ᱛᱚᱵᱮ ᱪᱟᱥᱵᱟᱥ ᱫᱚ ᱛᱤᱱᱟᱹᱜ ᱫᱷᱩᱨ ᱵᱮᱱ ᱞᱟᱦᱟ ᱠᱮᱫᱟ
ᱦᱩ ᱦᱩᱸ ᱢᱚᱴᱟ ᱢᱩᱴᱤ ᱫᱚ ᱦᱚᱸ ᱵᱟᱝ ᱞᱟᱦᱟ ᱦᱩᱭ ᱟᱠᱟᱱᱟ ᱪᱟᱥᱵᱟᱥ ᱠᱚᱫᱚ ᱛᱚᱞᱟᱛᱮᱼᱼ ᱯᱩᱨᱟ. ᱵᱤᱡᱤ ᱦᱩᱭ ᱟᱠᱟᱱᱟ
ᱦᱮᱸ ᱛᱚᱞᱟᱛᱮᱜ ᱛᱤᱱᱟᱹᱜ ᱞᱟᱹᱴᱩ ᱞᱟᱹᱴᱩ ᱦᱩᱭ ᱵᱟᱲᱟ ᱤᱭᱟᱹᱭᱮᱱᱟ ᱦᱟᱨᱟᱭᱮᱱᱟ ᱛᱚᱵᱮ
ᱦᱟᱨᱟ ᱠᱟᱱ ᱜᱮᱭᱟ ᱩᱫᱩᱜ ᱠᱟᱹᱴᱩᱵ ᱞᱮᱠᱟ ᱡᱮᱞᱮᱧ ᱠᱟᱱᱟ ᱟᱪᱪᱷᱟ ᱜᱚᱢᱠᱮ ᱢᱤᱫᱴᱟᱝ ᱠᱟᱛᱷᱟ ᱠᱩᱠᱼᱼ ᱠᱩᱞᱤᱧ ᱫᱚᱦᱚ ᱭᱮᱫᱟ ᱛᱚ ᱪᱮᱬᱮ ᱪᱤᱯᱨᱩᱡ ᱨᱟᱜ ᱟᱹᱰᱤ ᱡᱳᱨ ᱟᱸᱡᱚᱢᱚᱜ ᱠᱟᱱᱟ
ᱟᱹᱞᱤᱧ ᱠᱷᱚᱭ
ᱵᱟᱝ ᱢᱟᱱᱮ ᱤᱧ ᱥᱮᱫ ᱠᱷᱚᱱᱟᱜ ᱚᱱᱛᱮ ᱟᱸᱡᱚᱢ ᱫᱟᱵᱤᱱ ᱟᱡᱚᱢ ᱧᱚᱜ
ᱦᱮ ᱩᱱᱟᱹᱜ ᱫᱚ ᱵᱟᱞᱤᱧ ᱟᱡᱚᱢ ᱞᱟ ᱛᱷᱚᱲᱟ ᱛᱷᱚᱲᱤ ᱜᱮ ᱵᱚᱞᱮ
ᱟᱪᱪᱷᱟ ᱳᱭ ᱟᱨᱠᱤ ᱟᱫᱚ ᱫᱟᱨᱮ ᱩᱢᱩᱞ ᱨᱮᱛᱚ ᱫᱚᱢᱮ ᱠᱚ ᱵᱳᱞ ᱟᱠᱟᱫᱟ ᱠᱤᱥᱱᱤ ᱠᱚ ᱪᱮᱨᱚ ᱵᱮᱨᱚ ᱫᱚᱢᱮ ᱠᱚ
ᱦᱮᱸ ᱨᱟᱜ ᱫᱚᱠᱚ ᱨᱟᱭ ᱮᱫ ᱠᱟᱱ ᱜᱮ ᱟᱸᱡᱚᱢ ᱫᱩᱞᱤᱧ ᱟᱡᱚᱢ ᱠᱟᱱ ᱜᱮ ᱛᱷᱚᱲᱟ ᱛᱷᱚᱲᱤ ᱫᱩᱧ ᱢᱮᱱ ᱫᱟ ᱪᱷᱤᱞᱤ ᱪᱚᱠᱚ ᱨᱟᱜ ᱮᱫ ᱠᱟᱱᱟ
ᱚ ᱟᱪᱪᱷᱟ ᱫᱚᱢᱮ ᱡᱳᱨ ᱵᱟᱝ ᱟᱸᱡᱚᱢᱚᱜ ᱠᱷᱟᱱ ᱴᱷᱤᱠᱟᱹᱱ ᱜᱮᱭᱟ ᱟᱫᱚ ᱫᱚᱢᱮ ᱡᱳᱨ ᱟᱸᱡᱚᱢ ᱞᱮᱱᱠᱷᱟᱱ ᱫᱚ ᱟᱞᱮ ᱫᱚ ᱯᱟᱛᱞᱟ ᱟᱹᱰᱤ ᱱᱟᱱᱦᱟ ᱛᱮ ᱠᱚ ᱜᱳᱞ ᱟᱠᱚ ᱛᱚ ᱩᱱᱠᱩᱣᱟᱜ ᱫᱚ ᱟᱰᱤ ᱯᱷᱮᱱᱥᱤ ᱛᱮ ᱤᱧᱟᱹᱜ ᱠᱷᱚᱱ ᱞᱟᱹᱭᱮᱫᱟᱹᱧ ᱯᱟᱞᱮᱱ ᱨᱚᱲ ᱫᱟᱯᱟᱞᱚᱜ ᱠᱟᱱ ᱛᱤᱧ ᱱᱤᱝᱠᱟᱹ ᱦᱩᱭᱩᱜ ᱜᱮᱭᱟᱥᱮ।
ᱵᱟᱝ ᱫᱟᱯᱟᱞᱚᱜ ᱠᱟᱱᱟ ᱵᱟᱝ ᱫᱟᱯᱟᱞᱚᱜ ᱠᱟᱱᱟ ᱴᱷᱤᱠ ᱜᱮ ᱟᱸᱡᱚᱢᱚᱜ ᱠᱟᱱᱟ ᱱᱟᱥᱮ ᱱᱟᱥᱮ। ᱟᱞᱤᱧ ᱥᱮᱫ ᱠᱷᱚᱱ ᱵᱮᱱ ᱟᱸᱡᱚᱢ ᱫᱟ ᱥᱮᱪᱮᱫ।
ᱵᱟᱝ ᱵᱟᱝ ᱵᱟᱝ ᱟᱸᱡᱚᱢᱚᱜ ᱠᱟᱱᱟ।
ᱟᱹᱞᱤᱧ ᱦᱚᱸ ᱚᱱᱟ ᱫᱟᱨᱮ ᱩᱢᱩᱞ ᱨᱮᱜᱮᱞᱤᱧ ᱫᱩᱲᱩᱵ ᱠᱟᱱᱟ ᱚᱲᱟᱜ ᱥᱮᱫ ᱨᱮᱢᱟ ᱚᱱᱟ ᱴᱟᱣᱟᱨ ᱦᱚᱸ ᱵᱟᱝ ᱛᱟᱦᱮᱱᱟ ᱢᱳᱵᱟᱭᱤᱞ ᱨᱮ ᱟᱨ ᱟᱱᱚ ᱚᱲᱟᱜ ᱥᱮᱫ ᱨᱮ ᱢᱚᱸᱡᱽ ᱵᱟᱝ ᱵᱩᱡᱷᱟᱹᱜ ᱠᱟᱱᱟ ᱩᱱᱟᱹᱜ ᱯᱩᱨᱟᱹ ᱜᱮᱥ ᱵᱩᱡᱷᱟᱹᱜ ᱠᱟᱱ ᱵᱟᱢ ᱴᱤᱠᱟᱹᱜᱼᱟ ᱚᱲᱟᱜ ᱨᱮᱫᱚ ᱴᱤᱠᱟᱹᱣ ᱜᱮ ᱵᱟᱝ ᱴᱤᱠᱟᱹᱜ ᱱᱚᱛᱮ ᱚᱲᱟᱜ ᱨᱮ ᱚᱱᱟᱛᱮ ᱱᱚᱛᱮᱞᱤᱧᱼᱼ
ᱛᱮᱦᱮᱧ ᱧᱤᱫᱟᱹ ᱚᱱᱠᱟᱜᱮ ᱦᱮᱸ ᱟᱫᱚ ᱚᱱᱠᱟ ᱯᱟᱣᱟᱨᱼᱼ ᱵᱮᱝᱠ ᱫᱚ ᱵᱟᱹᱱᱩᱜ ᱟᱠᱟᱫᱟ ᱮᱠᱥᱴᱨᱟ ᱟᱫᱚ ᱦᱮᱱᱟᱜ ᱟᱠᱟᱫ ᱨᱮᱦᱚᱸ ᱱᱟᱥᱮᱱᱟᱜ ᱫᱚᱼᱼ ᱵᱟᱝ ᱰᱟᱭᱨᱮᱠᱴ ᱠᱟᱨᱛᱮ ᱡᱮ ᱛᱮᱫᱫᱚ ᱵᱟᱹᱱᱩᱜ ᱠᱟᱫᱟ ᱪᱟᱨᱡᱽ ᱞᱟᱜᱟᱣ ᱦᱩᱭ ᱞᱮᱱᱟ ᱟᱨ ᱱᱚᱝᱠᱟ ᱠᱟᱨᱮᱱᱮ ᱫᱟᱹᱲ ᱠᱮᱫᱟ ᱴᱷᱤᱠ ᱧᱤᱫᱟᱹ ᱛᱟᱞᱟ ᱧᱤᱫᱟᱹ ᱚᱠᱛᱚ
ᱦᱩᱸ
ᱱᱚᱝᱠᱟ ᱩᱫᱽᱜᱟᱹᱨ ᱛᱮ ᱞᱚᱦᱚᱫ ᱦᱩᱭ ᱟᱠᱟᱱᱟ।
ᱯᱩᱨᱟᱹ ᱡᱟᱫᱟ ᱩᱫᱽᱜᱟᱹᱨ ᱦᱩᱭᱩᱜ ᱠᱟᱱᱟ ᱟᱹᱞᱤᱧ ᱫᱚ ᱪᱷᱟᱹᱫᱽ ᱪᱮᱛᱟᱱ ᱨᱮᱞᱤᱧ ᱜᱤᱛᱤᱡ ᱞᱮᱱᱛᱮ ᱵᱚᱞᱮᱼᱼ ᱯᱩᱨᱟᱹ ᱚᱲᱟᱜ ᱨᱮᱫᱚ ᱵᱟᱹᱞᱤᱧ ᱴᱷᱤᱠᱟᱹᱜ ᱠᱟᱱ ᱛᱟᱦᱮᱱᱟ ᱮᱠᱫᱚᱢ ᱯᱩᱨᱟᱹ ᱠᱷᱟᱨᱟᱯ ᱞᱤᱧ ᱵᱩᱡᱷᱮᱫ ᱠᱟᱱ ᱛᱟᱦᱮᱱᱟ ᱛᱚ ᱚᱲᱟᱜ ᱨᱮᱞᱤᱧ ᱜᱤᱛᱤᱡ ᱤᱭᱟᱹ ᱯᱟᱝᱠᱷᱟ ᱦᱚᱸ ᱵᱟᱭ ᱠᱟᱹᱢᱤᱭ ᱫᱟ। ᱛᱟᱦᱮᱱᱟ ᱚᱛ ᱤᱭᱟᱹ ᱨᱮᱫᱚ ᱚᱲᱟᱜ ᱨᱮ ᱫᱚ ᱪᱮᱛᱟᱱ ᱨᱮᱞᱤᱧ ᱜᱤᱛᱤᱡᱱᱟ। ᱪᱷᱟᱸᱛ ᱨᱮ ᱛᱟᱦᱚᱞᱮ ᱴᱷᱤᱠ ᱧᱚᱜ ᱞᱤᱧ ᱵᱩᱡᱷᱟᱹᱣ ᱠᱟᱫᱟ ᱟᱹᱩᱞ ᱵᱟᱹᱠᱩᱞ ᱜᱮ ᱫᱚᱢᱮ।
ᱴᱷᱤᱠ ᱠᱟᱛᱷᱟ ᱫᱚ ᱤᱱᱟᱹ ᱜᱮ।
ᱦᱩᱸ
ᱚᱱᱠᱟ ᱵᱮᱯᱟᱨ ᱟᱨ ᱪᱮᱬᱮ ᱪᱩᱯᱲᱤ ᱠᱚ ᱟᱫᱚ ᱪᱮᱫᱞᱮᱠᱟ ᱟᱯᱮ ᱥᱮᱫ ᱠᱚ ᱧᱮᱞ ᱧᱟᱢᱚᱜ ᱠᱟᱱ ᱩᱱᱠᱩᱣᱟᱜ ᱨᱟᱜ ᱡᱚᱠᱷᱚᱱ ᱟᱸᱡᱚᱢᱮᱱ ᱠᱷᱟᱱ ᱠᱩᱭᱞᱤ ᱠᱚ ᱥᱤᱲᱤ ᱫᱚᱦᱚᱭ ᱱᱚᱝᱠᱟ ᱜᱷᱣᱨᱟ ᱠᱚ ᱦᱮᱱᱟᱜ ᱠᱟᱜ ᱠᱚᱣᱟ ᱥᱮ ᱵᱟᱝ
ᱜᱷᱣᱨᱟ ᱠᱚ ᱢᱮᱱᱟᱜ ᱫᱚ ᱢᱮᱱᱟᱜ ᱠᱚᱜᱮᱭᱟ ᱟᱹᱰᱤ ᱠᱚᱢ ᱫᱷᱟᱨᱟ ᱧᱚᱜ। ᱱᱤᱛᱚᱜ ᱫᱚ ᱱᱚᱛᱮ ᱫᱚ ᱮᱠᱫᱚᱢ ᱪᱮᱬᱮ ᱫᱚ ᱟᱹᱰᱤ ᱠᱚᱢ ᱫᱷᱟᱨᱟ। ᱟᱹᱰᱤ ᱠᱚᱢ ᱫᱷᱟᱨᱟ ᱟᱞᱮᱥᱮᱫ ᱫᱚ ᱮᱠᱫᱚᱢ ᱩᱱᱟᱹᱜ ᱵᱟᱠᱚ ᱧᱮᱞᱚᱜ ᱛᱟᱦᱮᱱᱟ ᱞᱟᱦᱟ ᱠᱚ ᱡᱮ ᱠᱚ ᱪᱮᱬᱮ ᱠᱚ ᱛᱟᱦᱮᱸ ᱠᱟᱱᱟ। ᱩᱱᱠᱩ ᱟᱨᱟᱜ ᱠᱤ ᱩᱱᱠᱩ ᱩᱱᱠᱩ ᱥᱟᱥᱟᱝ ᱥᱟᱥᱟᱝ ᱪᱮᱬᱮ ᱠᱚ ᱛᱟᱦᱮᱱ ᱛᱟᱦᱮᱸᱫ। ᱩᱱᱠᱩ ᱩᱱᱠᱩ ᱦᱚᱸ ᱵᱟᱠᱚ ᱧᱮᱞᱚᱜ ᱠᱟᱱᱟᱛᱚ ᱦᱮᱸ ᱯᱤᱭᱳ ᱦᱮᱸ ᱯᱤᱭᱳ ᱪᱮᱬᱮ ᱩᱱᱠᱩ ᱦᱚᱸ ᱵᱟᱠᱚ ᱧᱮᱞᱚᱜ ᱠᱟᱱ ᱱᱮᱛᱟᱨ ᱢᱟ ᱫᱚᱢᱮ ᱠᱷᱟᱱ ᱱᱮᱛᱟᱨ ᱫᱤᱱ ᱫᱚ ᱩᱱᱠᱩ ᱡᱤᱭᱟᱹᱲ ᱠᱟᱜ ᱠᱟᱱ ᱛᱟᱦᱮᱱᱟ ᱩᱱᱠᱩ ᱫᱚ ᱨᱟᱜ ᱞᱮᱠᱷᱟᱡ ᱠᱚ ᱠᱩ ᱟᱫᱚ ᱩᱱᱠᱩ ᱯᱤᱭᱳ ᱪᱮᱬᱮ ᱟᱨ ᱩᱱᱠᱩ ᱪᱤᱞᱤ ᱪᱮᱬᱮ ᱠᱚ ᱢᱮᱛᱟ ᱠᱚ ᱠᱟᱱᱟ ᱠᱩ ᱪᱟᱹᱲᱵᱤᱞ ᱞᱮᱫᱟᱢ ᱦᱮᱸᱫᱮ ᱜᱮᱠᱚ ᱛᱟᱦᱮᱱ ᱫᱚᱢ ᱡᱤᱞᱤᱧ ᱜᱮ ᱛᱟᱦᱮᱱ ᱛᱟᱠᱚ
ᱠᱟᱹᱦᱩᱸ ᱠᱟᱹᱦᱩᱸ
ᱠᱟᱹᱦᱩᱸ ᱫᱚ ᱵᱟᱝ ᱩᱱᱠᱩ ᱟᱹᱰᱤ ᱢᱚᱸᱡᱽ ᱠᱚ ᱜᱳᱞ ᱛᱟᱦᱮᱱ ᱠᱩᱦᱩ ᱠᱩᱦᱩ ᱚᱠᱟ ᱞᱮᱠᱟ ᱠᱩᱦᱩ ᱠᱩᱦᱩ ᱠᱚ ᱨᱟᱜ ᱛᱟᱦᱮᱸᱱ ᱩᱱᱠᱩ ᱪᱮᱬᱮ ᱟᱯᱮ ᱥᱮᱫ ᱫᱚ ᱢᱮᱱᱟᱜ ᱠᱚᱣᱟ ᱥᱮ ᱵᱟᱝ
ᱦᱮᱸ ᱠᱩᱦᱩ ᱦᱤᱡᱩᱜ ᱜᱮᱭᱟ ᱠᱚ ᱩᱱᱟᱹᱜ ᱫᱚ ᱵᱟᱝ ᱟᱨ ᱫᱟᱫᱟ ᱠᱚ ᱟᱹᱰᱤ ᱯᱟᱛᱞᱟ ᱤᱫᱤ ᱜᱚᱫ ᱠᱟᱱ ᱜᱮᱭᱟ ᱟᱨᱠᱤ ᱮᱛᱟᱝ ᱠᱟᱱᱟ ᱠᱚ।
ᱚ ᱯᱩᱨᱟᱹ ᱮᱛᱟᱝ
ᱟᱫᱚ ᱦᱩᱣᱟᱹᱲ ᱠᱚᱠᱚ ᱦᱤᱡᱩᱜ ᱜᱮᱭᱟ ᱯᱟᱠᱟᱲᱮ ᱫᱟᱨᱮ ᱠᱚ ᱦᱮᱱᱟᱜ ᱟᱠᱟᱫᱟ ᱚᱲᱟᱜᱼᱼ ᱥᱩᱨ ᱨᱮ ᱟᱫᱚ ᱩᱱᱠᱩ ᱯᱟᱠᱟᱲᱮ ᱵᱤᱞᱤ ᱡᱚ ᱞᱮᱱᱠᱷᱟᱱ ᱚᱱᱟ ᱦᱩᱣᱟᱹᱲ ᱜᱮ ᱡᱚᱢ ᱠᱚ ᱦᱤᱡᱩᱜᱼᱟ।
ᱟᱨ ᱩᱱᱠᱩ ᱠᱟᱹᱦᱩ ᱠᱟᱹᱦᱩᱧ ᱢᱮᱱᱮᱫ ᱠᱟᱱ ᱩᱱᱠᱩᱼᱼ ᱤᱭᱟᱹ ᱪᱤᱞᱤ ᱠᱚ ᱢᱮᱛᱟ ᱠᱚᱣᱟ ᱦᱟᱸᱜ ᱢᱤᱨᱩ ᱢᱤᱨᱩ ᱢᱮᱨᱩ ᱪᱮᱬᱮ ᱪᱤᱞᱤ ᱯᱮ ᱢᱮᱛᱟ ᱠᱚ ᱛᱟᱦᱮᱱᱟ ᱦᱟᱹᱨᱭᱟᱹᱲᱮ ᱦᱟᱨᱭᱟᱹᱲ ᱠᱚ ᱛᱟᱦᱮᱱᱛᱟᱦᱮᱸᱱᱟ ᱟᱨᱟᱜ ᱢᱤᱨᱩᱜᱤ
ᱢᱤᱨᱩ ᱪᱮᱬᱮ ᱫᱚ ᱠᱩ ᱡᱟᱦᱟ ᱫᱤᱠᱩ ᱛᱮ ᱠᱚ ᱢᱮᱛᱣᱟ ᱠᱟᱱ ᱫᱚ ᱴᱤᱭᱟ? ᱩᱱᱠᱩ ᱜᱮ ᱢᱤᱨᱩ ᱫᱚ ᱞᱮ ᱢᱮᱛᱟ ᱠᱚᱣᱟ ᱟᱞᱮ ᱫᱚ᱾
ᱦᱮ ᱛᱚ ᱩᱱᱠᱩ ᱢᱤᱨᱩ ᱩᱱᱠᱩ ᱴᱟᱜ ᱜᱮ ᱢᱤᱨᱩ ᱩᱱᱠᱩ ᱦᱟᱹᱨᱭᱟᱹᱲ ᱜᱤ ᱠᱚ ᱛᱟᱦᱮᱱ ᱯᱩᱨᱟᱹ ᱟᱨᱟᱜ ᱜᱮ ᱛᱟᱦᱮᱱ ᱛᱟᱠᱚ ᱤᱭᱟᱹ᱾
ᱴᱷᱚᱱᱴᱟ ᱫᱚ
ᱡᱟᱦᱟᱭ ᱠᱚ ᱩᱥᱩᱞ ᱠᱚ ᱛᱟᱦᱮᱱ ᱚᱲᱟᱜ ᱨᱮ ᱢᱮᱱ ᱛᱟᱦᱮᱱᱟ ᱠᱚ ᱨᱚᱲ
ᱦᱳᱭ ᱦᱳᱭ ᱴᱷᱤᱠ ᱦᱮ ᱨᱚᱲ ᱢᱟ ᱵᱚᱱᱟ ᱦᱚ ᱠᱚ ᱨᱚᱲ ᱜᱮᱭᱟ ᱚᱱᱟ ᱪᱮᱬᱮ,
ᱵᱱᱟ ᱪᱮᱬᱮ ᱦᱮ ᱵᱟᱝ ᱩᱱᱠᱩ ᱫᱚ ᱩᱸ ᱩᱱᱠᱩ ᱫᱚ ᱵᱟᱹᱧ ᱧᱮᱞ ᱵᱟᱲᱟ ᱠᱚᱣᱟ ᱟᱞᱮ ᱥᱮᱫ ᱫᱚ ᱢᱮᱱᱟᱜ ᱫᱚ ᱢᱮᱱᱟᱜ ᱠᱚ ᱜᱮᱭᱟ ᱥᱮ ᱠᱚᱢ ᱢᱟᱛᱨᱟ ᱦᱮ ᱦᱮ ᱵᱚᱱᱟ ᱪᱮᱬᱮ ᱵᱟᱝ ᱩᱱᱠᱩ, ᱠᱤᱥᱞᱤ ᱯᱮ ᱢᱮᱛᱟ ᱠᱚᱣᱟ ᱱᱚᱣᱟ ᱥᱮ ᱪᱮᱞᱮ?
ᱠᱤᱥᱱᱤ ᱫᱚ ᱩᱱᱠᱩ ᱫᱚ ᱫᱚᱢᱮ ᱪᱮᱨᱚ ᱵᱮᱨᱚ ᱠᱚ ᱜᱳᱞ ᱵᱚᱱᱟ ᱦᱚᱜ ᱜᱳᱞ ᱫᱚ ᱠᱚ ᱜᱳᱞ ᱜᱮᱭᱟ ᱟᱨ ᱠᱤᱥᱱᱤ ᱫᱚ ᱱᱟᱥᱮ ᱦᱮᱸᱫᱮ ᱧᱚᱜ ᱜᱮᱭᱟ ᱠᱚ, ᱯᱩᱸᱲ ᱢᱮᱥᱟ ᱠᱚ ᱛᱟᱦᱮᱱ ᱛᱟᱠᱚ ᱟᱨ ᱵᱚᱱᱟ ᱜᱩᱞᱟᱹᱴ ᱧᱚᱜ ᱜᱮᱭᱟ ᱠᱚ ᱩᱱᱠᱩ ᱫᱚ ᱢᱟᱱᱮ ᱦᱟᱹᱲᱭᱟᱹᱲ ᱛᱚ ᱵᱟᱝ ᱚᱱᱮᱼᱮ ᱫᱷᱩᱲᱤ ᱴᱟᱭᱤᱯ ᱮᱠᱵᱟᱨᱮ ᱯᱩᱨᱟᱹ ᱜᱚᱴᱟ ᱦᱚᱲᱢᱚ ᱢᱤᱫᱜᱮ ᱛᱟᱦᱮᱱ ᱛᱟᱠᱚᱣᱟ᱾
ᱢᱤᱫ ᱜᱮ ᱛᱟᱦᱮᱱ ᱛᱟᱠᱚ ᱵᱟᱝ? ᱯᱩᱨᱟᱹ ᱠᱩ ᱜᱳᱞᱢᱟᱞ ᱛᱟᱦᱮᱱᱟ ᱩᱱᱠᱩ ᱫᱚ ᱯᱩᱨᱟᱹ ᱠᱚ ᱨᱟᱜ ᱛᱟᱦᱮᱱᱟ ᱪᱮ ᱢᱮ ᱪᱮ ᱢᱮ? ᱪᱤᱢᱯᱩᱨᱯᱩᱨ ᱠᱚ ᱡᱷᱟᱜᱽᱟᱜ ᱛᱟᱦᱮᱱ ᱢᱤᱫ ᱜᱷᱟᱹᱲᱤ ᱛᱮ ᱠᱤᱪᱱᱤ ᱦᱮ ᱢᱤᱫ ᱜᱷᱟᱹᱲᱤ ᱛᱮ ᱠᱚ ᱡᱷᱟᱜᱽᱟᱜᱼᱟ᱾
ᱛᱟᱦᱚᱞᱮ ᱠᱟᱛᱷᱟ ᱵᱟᱠᱚ ᱞᱟᱹᱭ ᱠᱟᱦ ᱠᱤᱥᱱᱤ ᱪᱮᱬᱮ ᱞᱮᱠᱟ ᱪᱮᱨᱚ ᱵᱮᱨᱚ ᱨᱚᱲ ᱛᱟᱭ
ᱦᱮᱸᱻ ᱟᱰᱤ ᱵᱮᱥ ᱵᱮᱱ ᱨᱚᱲ ᱠᱮᱫᱟ ᱮᱠᱫᱚᱢ ᱜᱟᱦᱤᱨ ᱛᱮ᱾ ᱵᱚᱞᱮ ᱡᱟᱦᱟᱭ ᱚᱱᱠᱟ ᱯᱩᱨᱟᱹᱭ ᱨᱚᱲ ᱛᱟᱦᱮᱱ ᱠᱷᱟᱱ ᱚᱱᱠᱟ ᱠᱚ ᱢᱮᱛᱟᱭ ᱛᱟᱦᱮᱱᱟ ᱠᱤᱥᱱᱤ ᱪᱮᱬᱮ ᱞᱮᱠᱟ ᱠᱟᱢ ᱫᱚ ᱯᱩᱨᱟᱹᱢ ᱟᱸᱫᱳᱲ ᱠᱮᱫᱟ ᱱᱚᱰᱮ ᱫᱚ᱾
ᱴᱷᱤᱠ
ᱟ ᱠᱟᱦᱩ ᱪᱮᱬᱮ ᱫᱚ ᱫᱚ ᱥᱚᱦᱚᱨ ᱵᱟᱡᱟᱨ ᱥᱮᱫ ᱜᱮ ᱠᱚ ᱧᱮᱞᱚᱜ ᱠᱟᱱᱟ, ᱟᱛᱩ ᱫᱤᱥᱚᱢ ᱦᱚ ᱧᱮᱞᱚᱜ ᱠᱟᱱ ᱛᱟᱦᱮᱫ ᱫᱚ ᱞᱟᱦᱟᱛᱮ᱾ ᱟᱫᱚ ᱱᱮᱛᱟᱨ ᱫᱚ ᱵᱟᱹᱭ ᱵᱟᱹᱭ ᱛᱮ ᱠᱚᱢ ᱤᱫᱤᱭᱮ ᱱᱟᱠᱚ ᱟᱨᱠᱤ᱾
ᱯᱨᱚᱫᱩᱥᱚᱱ ᱦᱚ ᱛᱚ ᱰᱷᱮᱨ ᱮᱱᱟ ᱚᱱᱟ ᱛᱮ ᱠᱩ ᱠᱚᱢ ᱪᱟᱞᱟᱜ ᱠᱟᱱᱟ ᱵᱟᱡᱟᱨ ᱮᱞᱟᱠᱟ ᱨᱮᱫᱚ ᱟᱨᱦᱟ ᱚᱼᱱᱟ᱾
ᱪᱤᱫ ᱠᱚ ᱯᱷᱟᱭᱤᱵ ᱡᱤ ᱱᱮᱴᱣᱟᱨᱠ ᱠᱚ ᱪᱤᱫ ᱠᱚ ᱱᱮᱴᱣᱟᱨᱠ ᱯᱷᱮᱱ ᱦᱚ ᱱᱚᱛᱮ ᱟᱨᱠᱚ ᱤᱭᱟᱹ ᱪᱟᱵᱟᱭᱮᱱᱟ ᱪᱮᱬᱮ ᱠᱚ ᱟᱫ ᱪᱟᱵᱟᱭᱮᱱᱟ ᱵᱚᱞᱮ᱾ ᱟᱰᱤ ᱢᱩᱥᱠᱤᱞ ᱜᱮᱭᱟ, ᱡᱟᱦᱟ ᱥᱮᱛᱟᱜ ᱵᱮᱨᱤᱫ ᱛᱚᱨᱟ ᱮᱫᱚᱢ ᱠᱚ ᱨᱟᱜ ᱮᱫ ᱠᱟᱱ ᱛᱟᱦᱮᱱᱟ ᱠᱤᱥᱱᱤ ᱪᱮᱬᱮ ᱟᱨ ᱩᱱᱠᱩ ᱜᱷᱟᱲᱣᱟ, ᱠᱟᱴᱤᱡ ᱠᱟᱴᱤᱡ ᱪᱮᱬᱮ ᱫᱚ ᱪᱤᱞᱤ ᱯᱮ ᱢᱮᱛᱟ ᱠᱚᱣᱟ ᱠᱟᱴᱤᱡ ᱠᱟᱴᱤᱡ ᱠᱚ ᱛᱟᱦᱮᱱ ᱩᱱᱠᱩ ᱮᱠᱫᱚᱢ ᱯᱩᱨᱟᱹ ᱠᱟᱴᱤᱡ ᱠᱟᱴᱤᱡ,
ᱠᱟᱴᱤᱡ ᱠᱟᱴᱤᱡ ᱠᱚ?
ᱦᱮ ᱠᱩᱧ ᱠᱚ ᱨᱮ ᱠᱚ ᱛᱟᱦᱮᱱ ᱛᱟᱦᱮᱱᱟ ᱟᱫᱷᱤᱠᱛᱟᱨ ᱠᱩᱧ ᱠᱚ ᱨᱮ,
ᱟᱪᱪᱷᱟ ᱠᱩᱧ ᱠᱚᱼᱨᱮ ᱫᱚ, ᱦᱟᱥᱟ ᱫᱷᱟᱨᱟ? ᱵᱟᱝᱟ ᱟᱫᱚ ᱚᱱᱠᱟ ᱧᱩᱛᱩᱢ ᱛᱮ ᱫᱚ ᱵᱟᱝᱞᱮ ᱵᱟᱲᱟᱭ ᱠᱚ ᱦᱳᱭᱛᱳ ᱚᱱᱟ ᱫᱚ ᱟᱯᱮ ᱥᱮᱫ ᱨᱮᱱ ᱯᱮᱯᱮ 'ᱧᱩᱚᱜ' ᱠᱚᱣᱟ
ᱡᱟ ᱠᱚ ᱛᱟᱦᱮᱱᱟ ᱟᱞᱮᱥᱮᱫ ᱫᱚ ᱡᱩᱫᱟᱹ ᱫᱷᱟᱨᱟ ᱮᱱᱛᱮ ᱵᱟᱝ
ᱩᱱᱤ ᱜᱷᱮᱣᱨᱟ ᱜᱷᱮᱣᱨᱟ ᱠᱟᱛᱷᱟᱹᱧ ᱞᱟᱹᱭ ᱠᱮᱫ ᱫᱚ ᱩᱱᱠᱩ ᱫᱚ ᱚᱲᱟᱜ ᱠᱚᱨᱮᱫ ᱠᱚ ᱡᱟᱦᱟ ᱠᱚ, ᱵᱩᱥᱩᱵ ᱚᱲᱟᱜ ᱠᱚ ᱨᱮ ᱠᱚ ᱞᱟᱦᱟ ᱛᱮ ᱠᱚ ᱛᱟᱦᱮᱱ ᱛᱟᱦᱮᱫ ᱫᱚ ᱩᱱᱠᱩ ᱪᱮᱬᱮ ᱜᱮᱥᱮ? ᱩᱱᱠᱩ ᱫᱚ ᱟᱞᱮ ᱫᱚ ᱜᱷᱣᱨᱟ ᱞᱮ ᱢᱮᱛᱟ ᱠᱚᱣᱟ᱾
ᱜᱷᱮᱣᱨᱟ ᱦᱮ ᱵᱚᱞᱮ ᱱᱟᱥᱮ ᱭᱟᱜ ᱜᱮ ᱵᱚᱞᱮ ᱛᱷᱚᱲᱟ, ᱛᱷᱚᱲᱤ ᱵᱚᱞᱮ ᱵᱚᱱ ᱡᱩᱫᱟᱹ ᱧᱚᱜ ᱵᱚᱱ ᱨᱚᱲ ᱛᱟᱦᱮᱱᱟ ᱱᱟᱥᱤᱭᱟᱜ, ᱦᱳᱭ ᱜᱷᱮᱣᱲᱟ ᱩᱱᱠᱩ ᱫᱚ ᱜᱷᱮᱨᱣᱟ᱾ ᱱᱟᱥᱤᱭᱟᱜ ᱵᱚᱞᱮ ᱵᱚᱱ ᱚᱸᱰᱮ ᱵᱚᱱ ᱤᱭᱟᱹ ᱛᱟᱦᱮᱱ, ᱟᱫᱚ ᱵᱩᱡ ᱫᱚ ᱵᱩᱡᱷᱩᱜ ᱛᱟᱦᱮᱱ ᱜᱮᱭᱟ ᱵᱚᱞᱮ ᱱᱟᱥᱮᱭᱟᱜ ᱤᱭᱟᱹ ᱞᱮᱠ ᱠᱷᱟᱡ ᱦᱮ ᱵᱚᱞᱮ ᱱᱩᱭ ᱫᱚ ᱱᱩᱭ ᱫᱚ ᱱᱤᱭᱟᱹ ᱢᱮ ᱢᱮᱱ ᱮᱫᱟ
ᱫᱤᱥᱚᱢ ᱦᱚᱲ ᱦᱚ ᱚᱱᱠᱟ ᱜᱮ ᱠᱚ ᱩᱱᱠᱩ ᱜᱷᱮᱲᱣᱟ ᱢᱮᱱᱛᱮ ᱠᱚ ᱢᱮᱛᱟ ᱠᱚᱣᱟ ᱟᱫᱚ ᱟᱞᱮ ᱫᱚ ᱜᱷᱮᱣᱨᱟ ᱾
ᱜᱷᱮᱣᱨᱟ ᱵᱚᱞᱮ ᱜᱷᱨᱟ ᱟᱨ ᱜᱷᱨᱟ ᱵᱚᱞᱮ ᱱᱟᱥᱮᱭᱟᱜ ᱟᱯᱮ ᱫᱚᱯᱮ ᱵᱟᱲᱦᱟᱣ ᱧᱚᱜ ᱠᱮᱫᱟ ᱛᱷᱚᱲᱟ ᱜᱟᱱ ᱾
ᱦᱮᱸ ᱟᱨ ᱤᱭᱟᱹ ᱮ ᱢᱟᱱ ᱫᱤᱥᱚᱢ ᱦᱚᱲ ᱫᱚ ᱠᱩᱢᱲᱩ ᱠᱟᱛᱷᱟ ᱫᱚ ᱠᱩᱲᱵᱩ ᱾
ᱦᱮᱸ ᱠᱩᱢᱲᱩ ᱟᱞᱮ ᱦᱚᱸ ᱱᱚᱛᱮ ᱦᱚᱸ ᱠᱩᱢᱲᱩ ᱜᱮᱞᱮ ᱢᱮᱱ ᱛᱟᱦᱮᱱᱟᱞᱮ ᱾
ᱟᱫᱚ ᱤᱧ ᱠᱤᱱᱛᱩ ᱢᱟᱱ ᱫᱤᱥᱚᱢ ᱦᱚᱲ ᱫᱚ ᱚᱱᱮ ᱤᱧ ᱞᱟᱹᱭ ᱠᱮᱫ ᱾ ᱠᱩᱲᱵᱩ, ᱠᱩᱲᱵᱩ ᱠᱟᱛᱮᱧ ᱟᱜᱩᱣᱟᱢᱟ ᱾
ᱦᱩᱸ
ᱚᱱᱠᱟ ᱵᱮᱯᱟᱨ ᱛᱟᱦᱞᱮ ᱫᱚ ᱵᱟᱹᱭ ᱵᱟᱹᱭᱛᱮ ᱪᱮᱬᱮ ᱪᱤᱯᱲᱤ ᱠᱚᱦᱚᱸ ᱠᱚ ᱠᱚᱢ ᱤᱫᱤᱜ ᱠᱟᱱᱟ, ᱟᱫᱚ
ᱟᱨ ᱵᱚᱞᱮ ᱢᱚᱸᱡᱽ ᱟᱹᱭᱠᱟᱹᱜ ᱠᱟᱱ ᱛᱟᱦᱮᱱ ᱩᱱᱠᱩ ᱠᱚ ᱨᱟᱜ ᱵᱟᱲᱟᱭᱮᱫ ᱠᱟᱱ ᱛᱟᱦᱮᱱ, ᱦᱟᱱᱮ ᱨᱟᱜ ᱡᱤᱭᱟᱹᱲ ᱧᱚᱜ ᱢᱚᱱᱮ ᱠᱚᱨᱮ ᱦᱚᱸ ᱵᱷᱤᱡᱟᱹᱜ ᱠᱟᱱ ᱛᱟᱦᱮᱱᱟ, ᱟᱹᱰᱤ ᱠᱚᱢ ᱢᱟᱛᱛᱨᱟ ᱱᱮᱛᱟᱨ ᱩᱱᱠᱩ ᱪᱮᱬᱮ ᱧᱮᱞ ᱞᱟᱹᱜᱤᱫ ᱦᱚᱸ ᱟᱹᱰᱤ ᱢᱩᱥᱠᱤᱞ ᱵᱚᱱ ᱟᱹᱭᱠᱟᱹᱣᱟ ᱱᱮᱛᱟᱨ ᱫᱚ ᱚᱠᱟᱨᱮᱢ ᱧᱮᱞᱮᱭᱟ ᱩᱱᱠᱩ ᱪᱮᱬᱮ ᱫᱚ ᱞᱟᱦᱟ ᱪᱤᱞᱠᱟ ᱠᱚ ᱛᱟᱦᱮ ᱾
ᱠᱟᱛᱷᱟ ᱫᱚ ᱠᱟᱱ ᱜᱮ ᱾ ᱮᱸ ᱱᱤᱡᱮ ᱫᱚ ᱡᱮᱢᱚᱱ ᱡᱟᱦᱟᱸ ᱠᱚ ᱞᱟᱹᱭ ᱜᱤᱫᱤ ᱪᱮᱬᱮ, ᱜᱤᱫᱤ ᱜᱤᱫᱤ ᱡᱟᱦᱟᱸ ᱵᱚᱱ ᱢᱮᱛᱟ ᱠᱚ ᱠᱟᱱᱟ, ᱜᱤᱫᱤ ᱦᱚᱛᱚ ᱟᱫᱚ ᱱᱤᱡᱮ ᱫᱚ ᱢᱮᱫ ᱛᱮ ᱵᱟᱝ ᱧᱮᱞ ᱦᱩᱭ ᱞᱮᱱᱟ ᱪᱮ ᱞᱮᱠᱟᱱ
ᱦᱮᱸ ᱦᱮᱸ ᱪᱤᱞᱮᱠᱟ ᱛᱟᱦᱮᱸ ᱠᱟᱱᱟ ᱠᱚ ᱪᱤ ᱞᱮᱠᱟ ᱵᱟᱝ ᱾
ᱚᱲᱟᱜ ᱦᱚᱲ ᱜᱮᱠᱚ ᱞᱟᱹᱭ ᱛᱟᱦᱮᱸᱱᱟ ᱠᱚ ᱟᱭᱳᱼ ᱵᱟᱵᱟ ᱛᱟᱠᱚ ᱡᱩᱫᱤ ᱛᱤᱜᱤ ᱛᱤ ᱟᱫᱚ ᱪᱮᱫ ᱞᱮᱠᱟᱱᱟ ᱠᱚ ᱜᱤᱫᱤ ᱫᱚ ᱱᱤᱡᱮ ᱨᱟᱜ ᱢᱮᱫ ᱛᱮᱫᱚ ᱵᱟᱝ ᱧᱮᱞ ᱛᱤᱭᱳᱜ ᱦᱩᱭ ᱞᱮᱱᱟ ᱾
ᱦᱳᱭ ᱚᱱᱟ ᱫᱚ ᱵᱟᱝ ᱧᱮᱞ ᱦᱩᱭ ᱞᱮᱱᱟ ᱧᱮᱞ ᱦᱚᱸ ᱚᱱᱟ
ᱮᱸ ᱥᱟᱝᱠᱳᱞ ᱛᱮ ᱦᱮ ᱠᱟᱜ ᱠᱚᱣᱟ ᱱᱚᱱᱛᱮ ᱥᱟᱝᱠᱳᱞ, ᱟᱯᱮ ᱥᱮᱫ?
ᱥᱝᱠᱚᱞ ᱫᱚ ᱞᱟᱹᱴᱩ ᱞᱟᱹᱴᱩ ᱠᱚ ᱛᱟᱦᱮᱱᱟ ᱮᱛᱮ ᱾ ᱦᱮᱸ ᱩᱱᱠᱩ ᱫᱟᱜ ᱜᱷᱟᱹᱲᱤᱡ ᱠᱚ ᱩᱰᱩᱠᱚᱜ ᱛᱟᱦᱮᱱᱟ ᱫᱷᱤᱠᱛᱟᱨ ᱵᱟᱝ?
ᱴᱷᱤᱠ ᱾ ᱚᱱᱠ ᱜᱮ ᱫᱟᱜ ᱥᱚᱢᱚᱭ ᱠᱚ ᱩᱰᱩᱝᱚᱜᱼᱟ ᱾ ᱠᱚ ᱟᱜᱩ ᱫᱚ ᱜᱚᱸᱜᱷᱟ ᱠᱚᱠᱚ ᱡᱚᱢᱟ ᱥᱮᱬᱟ ᱥᱮᱬᱟ ᱴᱩᱱᱴᱚ ᱛᱟᱠᱚ ᱾
ᱢᱚᱱᱮ ᱠᱚ ᱢᱮᱱ ᱛᱟᱦᱮᱱᱟ ᱵᱚᱞᱮ ᱩᱱᱠᱩ ᱠᱚ ᱩᱰᱟᱹᱣ ᱞᱮᱱᱠᱷᱟᱡ ᱠᱚ ᱫᱟᱜ ᱦᱤᱡᱩᱜ ᱛᱟᱦᱮᱱᱟ ᱾
ᱚᱱᱟ ᱫᱚ ᱞᱟᱦᱟ ᱛᱮᱫᱚ ᱫᱚᱞ ᱛᱮᱠᱚ ᱛᱟᱦᱮᱱ ᱛᱟᱦᱮᱸᱜ ᱟᱠᱚ ᱯᱟᱞ ᱯᱟᱞ ᱾
ᱯᱟᱞ ᱯᱟᱞ ᱠᱚ ᱛᱟᱦᱮᱱ ᱠᱟᱱ ᱛᱟᱦᱮᱱᱟ ᱫᱚᱞ ᱛᱮ ᱟᱫᱚ ᱵᱟᱠᱚ ᱢᱮᱱᱮᱫ ᱠᱟᱱ ᱛᱟᱦᱮᱱᱟ, ᱦᱮᱸ ᱩᱱᱠᱩ ᱪᱮᱬᱮ ᱠᱚ ᱧᱮᱞ ᱞᱮᱱᱠᱷᱟᱡ ᱠᱚ ᱢᱮᱱᱟ ᱫᱟᱜ ᱦᱤᱡᱩᱜ ᱜᱮᱭᱟ ᱵᱚᱞᱮ ᱞᱟᱦᱟ ᱛᱮᱠᱚ ᱨᱚᱲᱮ ᱠᱟᱱ ᱛᱟᱦᱮᱱᱟ ᱟᱨ ᱦᱩᱭᱩᱜ ᱠᱟᱱ ᱛᱟᱦᱮᱱᱟ ᱚᱱᱠᱟ ᱾
ᱦᱮᱸ ᱟᱨ ᱟᱞᱮ ᱥᱮᱫ ᱫᱚ ᱟᱨᱦᱚᱸ ᱵᱮᱥᱤ ᱢᱤᱫᱴᱟᱱ ᱛᱟᱦᱮᱸ ᱠᱟᱱᱟ ᱩᱱᱠᱩ ᱫᱚ ᱯᱤᱯᱤᱲ ᱡᱟᱝ ᱾ ᱢᱟᱱᱮ ᱮᱸ ᱯᱤᱯᱤᱲᱤ ᱡᱟᱝ ᱥᱮ ᱩᱱᱠᱩ ᱡᱩᱞᱩᱢ ᱯᱟᱜ ᱵᱚᱱ ᱢᱮᱛᱟ ᱠᱚ ᱠᱟᱱ ᱜᱮᱭᱟ ᱾
ᱦᱩᱸ ᱡᱤᱞᱚᱢ ᱯᱟᱜ ᱾
ᱟᱫᱚ ᱟᱯᱮ ᱪᱤᱞᱤ ᱯᱮ ᱢᱮᱛᱟ ᱠᱚᱣᱟ ᱵᱟᱞᱮ ᱵᱟᱲᱟᱭᱟ ᱩᱱᱠᱩ ᱡᱩᱫᱤ ᱥᱟᱸᱜᱮ ᱧᱚᱜ ᱠᱚ ᱩᱰᱟᱹᱜ ᱟᱠᱚ ᱥᱮ ᱵᱟᱝᱼᱟ ᱮᱠᱵᱟᱨᱮ ᱠᱚᱱᱯᱷᱟᱨᱢ ᱫᱟᱜ ᱦᱤᱡᱩᱜ ᱠᱟᱱ ᱜᱮᱭᱟ ᱾
ᱦᱮᱸ ᱵᱚᱞᱮ ᱩᱱᱠᱩ ᱜᱮᱠᱩ ᱩᱱᱠᱩ ᱜᱮ ᱠᱚ ᱢᱮᱛᱟ ᱠᱟᱱᱟ ᱟᱫᱚ ᱤᱧ ᱦᱚ ᱵᱟᱹᱧ ᱴᱷᱤᱠᱟᱹ ᱫᱟᱲᱮᱜ ᱠᱟᱱᱟ ᱦᱟᱸᱜ ᱪᱤ ᱠᱩ ᱢᱮᱛᱟ ᱠᱚ ᱛᱟᱦᱮᱦᱱᱟ ᱵᱟᱹᱧ ᱫᱤᱥᱟᱹᱭᱫᱟ ᱚᱱᱮ ᱢᱚᱥᱛᱮ ᱟᱫᱚ ᱵᱚᱞᱮ ᱵᱩᱡ ᱠᱮᱫ ᱪᱮᱢ ᱢᱮᱱ ᱠᱮᱫᱟ ᱵᱚᱞᱮ ᱾
ᱦᱩᱸ ᱾ ᱦᱳᱭ ᱾
ᱪᱮᱬᱮ ᱦᱚᱸ ᱫᱚᱢᱮ ᱰᱷᱤᱨᱮ ᱨᱟᱜ ᱮ ᱠᱟᱱ ᱱᱤᱛᱚᱜ ᱢᱟ ᱱᱚᱛᱮ ᱦᱮᱡ ᱠᱟᱛᱮ ᱾
ᱨᱮ ᱱᱤᱛᱚᱜ ᱠᱚ ᱫᱟᱹᱲ ᱠᱮᱫᱟ ᱠᱚ ᱱᱚᱰᱮ ᱠᱷᱚᱱ ᱫᱚᱢᱮ ᱠᱩ ᱜᱚᱞᱮᱫ ᱛᱟᱦᱮᱸᱫ ᱱᱤᱛᱚᱜ ᱫᱚ ᱱᱟᱥᱮ
ᱦᱮᱸ ᱫᱟᱹᱲ ᱠᱮᱫᱟ ᱠᱚ ᱱᱤᱛᱚᱝ ᱤᱧ ᱥᱮ ᱤᱧ ᱥᱮᱫ ᱱᱚᱛᱮ ᱠᱚ ᱱᱤᱛᱚᱜ ᱢᱟᱠᱚ ᱨᱟᱜ ᱮᱫ ᱠᱟᱱ
ᱛᱟᱦᱚᱞᱮ ᱤᱭᱟᱹ ᱫᱚ ᱪᱮᱫ ᱠᱚ ᱞᱟᱹᱭᱟ ᱯᱚᱛᱟᱢ ᱫᱚ ᱪᱮᱫᱞᱮᱠᱟ ᱚᱱᱛᱮ
ᱯᱚᱛᱟᱢ ᱫᱚ ᱢᱮᱱᱟᱜ ᱫᱚ ᱢᱮᱱᱟᱜ ᱠᱚᱜᱮᱭᱟ ᱟᱹᱰᱤ ᱠᱚᱢ ᱫᱷᱟᱨᱟ ᱜᱮ ᱱᱮᱛᱟᱨ ᱫᱤᱱ ᱜᱮᱠᱚ ᱦᱚᱯᱚᱱᱚᱜ ᱛᱟᱦᱮᱱᱟ ᱢᱮᱱᱟᱠᱚ ᱟᱫᱚ ᱩᱱᱠᱩ ᱫᱟᱨᱮ ᱠᱚᱨᱮ ᱠᱚ ᱧᱟᱢᱚᱜ ᱛᱟᱦᱮᱱ ᱜᱮᱭᱟ ᱡᱚᱠᱷᱚᱱ ᱛᱚᱠᱷᱚᱱ ᱤᱭᱟᱹ ᱠᱷᱮᱛ ᱫᱟᱨᱮ ᱠᱷᱮᱛ ᱠᱚᱨᱮ ᱛᱟᱦᱮᱱᱟ ᱛᱷᱚ ᱫᱟᱨᱮ ᱟᱫᱚ ᱠᱷᱮᱛ ᱥᱟᱭᱤᱰ ᱥᱟᱭᱤᱰ ᱛᱮᱫᱚ ᱦᱮᱸᱥᱮ ᱛᱟᱦᱮᱱᱟ ᱛᱚᱠᱷᱚᱱ ᱠᱚ ᱧᱟᱢᱚᱜ ᱛᱟᱦᱮᱱᱟ ᱩᱱᱠᱩ ᱯᱚᱛᱟᱢ ᱪᱮᱬᱮ ᱫᱚ ᱩᱱᱠᱩ ᱛᱩᱠᱟᱹ ᱠᱟᱜ ᱛᱟᱦᱮᱱᱟᱠᱚ ᱛᱚᱠᱷᱚᱱ ᱧᱟᱢᱚᱜ ᱛᱟᱦᱮᱱᱟᱠᱚ ᱚᱱᱟ ᱠᱚᱨᱮ ᱜᱮ ᱟᱫᱚ
ᱩᱱ ᱜᱷᱟᱹᱲᱤᱡ ᱜᱮ ᱧᱮᱞ ᱵᱟᱲᱟ ᱠᱚ ᱛᱟᱦᱮᱱᱟ ᱩᱱᱠᱩ ᱵᱟᱨᱭᱟ ᱠᱤᱥᱤᱢ ᱢᱮᱱᱟᱜ ᱠᱤᱱᱟᱹ ᱛᱚ ᱯᱚᱛᱟᱢ ᱦᱚᱸ ᱵᱟᱝ
ᱦᱩᱸ ᱦᱩᱸ
ᱢᱤᱫᱴᱮᱱ ᱢᱟᱞᱟᱛᱮ ᱞᱮᱠᱟᱷᱟ ᱛᱟᱦᱮᱱᱟ ᱟᱨ ᱢᱤᱫᱴᱮᱡ ᱫᱚᱭ ᱤᱭᱟᱹ ᱧᱚᱜ ᱜᱮᱭᱟ ᱵᱚᱞᱮ, ᱴᱷᱤᱠ
ᱦᱩᱸ ᱠᱟᱛᱷᱟ ᱫᱚ ᱠᱟᱱ ᱜᱮᱭᱟ ᱟᱨ ᱟᱨ ᱯᱟᱣᱨᱟ ᱫᱚ ᱛᱟᱦᱚᱞᱮ ᱟᱹᱥᱩᱞ ᱠᱚᱜᱮᱭᱟ ᱯᱮ ᱥᱮ ᱵᱟᱝ?
ᱦᱮᱸ ᱯᱟᱣᱨᱟ ᱫᱚ ᱟᱹᱥᱩᱞ ᱠᱟᱜ ᱠᱚᱜᱮᱭᱟᱞᱮ ᱚᱲᱟᱜ ᱠᱚᱨᱮ ᱜᱮ ᱢᱮᱱᱟᱜ ᱠᱚᱜᱮᱭᱟ ᱯᱟᱣᱨᱟ ᱫᱚ ᱯᱟᱣᱨᱟ ᱪᱮᱬᱮ ᱫᱚ
ᱩᱱᱠᱚ ᱫᱚ ᱚᱲᱟᱜ ᱠᱚᱨᱮ ᱜᱮ ᱛᱟᱦᱮᱱ ᱛᱟᱦᱮᱱᱟ ᱟᱨ ᱞᱟᱜᱟᱜ ᱛᱟᱦᱮᱱᱟ ᱯᱟᱣᱨᱟ ᱪᱮᱬᱮ ᱢᱟ ᱟᱵᱚ ᱢᱟ ᱪᱮᱫ ᱠᱚ ᱪᱚ ᱵᱚᱱ ᱤᱭᱟᱹᱭ ᱛᱟᱦᱮᱱᱟ
ᱠᱟᱹᱢᱤ ᱠᱟᱹᱥᱱᱤ ᱠᱚᱫᱚ ᱦᱮᱸ ᱠᱟᱛᱷᱟ ᱠᱟᱱ ᱜᱮᱭᱟ
ᱴᱟᱜ ᱤᱭᱟᱹ ᱦᱚᱸ ᱢᱩᱪᱟᱹᱫ ᱮᱱ ᱛᱟᱞᱟᱝᱟ ᱱᱤᱛᱚᱜ ᱫᱚ ᱛᱟᱭᱱᱚᱢ ᱫᱷᱟᱨᱟ ᱟᱨᱚ ᱞᱟᱝ ᱠᱟᱛᱷᱟᱭᱟ ᱦᱟᱸᱜ
ᱟᱪᱪᱷᱟ ᱦᱮᱸ ᱦᱮᱸ ᱡᱚᱦᱟᱨ ᱜᱮ
ᱦᱩᱸ